ᱦᱩᱸ ᱡᱚᱦᱟᱨ
ᱡᱚᱦᱟᱨ ᱡᱚᱦᱟᱨ
ᱦᱮᱸ ᱵᱮᱥ ᱵᱟᱲᱟ ᱜᱮ
ᱦᱮᱸ ᱵᱮᱥ ᱵᱟᱲᱟ ᱜᱮ᱾
ᱦᱟᱞᱤᱧ ᱦᱟᱸ ᱵᱮᱥ ᱵᱟᱲᱟᱜᱮ ᱵᱮᱥ ᱫᱚ ᱛᱚᱵᱮ ᱪᱮᱫ ᱪᱤᱠᱟᱹᱭ ᱦᱩᱭᱩᱜ ᱠᱟᱱᱟ? ᱢᱮᱱ ᱫᱟᱞᱤᱧ ᱪᱮᱫ ᱪᱮᱠᱟ ᱦᱩᱭᱩᱜ ᱠᱟᱱᱟ?
ᱦᱮᱞᱳ
ᱦᱮᱸ ᱢᱮᱱ ᱮᱫᱟᱞᱤᱧ ᱪᱮᱫ ᱪᱮᱠᱟ ᱦᱩᱭᱩᱜ ᱠᱟᱱᱟ?
ᱪᱮᱫ ᱵᱮᱱ ᱞᱟᱹᱭ ᱮᱫᱟ
ᱢᱮᱱ ᱮᱫᱟᱞᱤᱧ ᱪᱮᱫ ᱪᱮᱠᱟ ᱦᱩᱭᱩᱜ ᱠᱟᱱᱟ?
ᱚ ᱚᱲᱟᱜ ᱠᱚᱨᱮ ᱜᱮ ᱾ ᱟᱨ ᱟᱵᱤᱱ ᱱᱟᱦ?
ᱟᱹᱞᱤᱧ ᱦᱚᱸ ᱚᱲᱟᱜ ᱠᱚᱨᱮᱜ ᱜᱮ ᱡᱤᱨᱟᱹᱣ ᱦᱩᱭ ᱟᱠᱟᱱᱟ᱾
ᱚ ᱡᱚᱢ ᱵᱟᱲᱟ ᱠᱚ ᱦᱩᱭ ᱮᱱᱟ?
ᱦᱮᱸ ᱡᱚᱢ ᱵᱟᱲᱟ ᱫᱚ ᱦᱩᱭᱮᱱᱟ ᱦᱩᱭ ᱫᱚ ᱱᱤᱛᱚᱜ ᱫᱚ ᱟᱫᱚ ᱡᱤᱨᱟᱹᱜ ᱦᱩᱭᱩᱜᱼᱟ᱾
ᱚ
ᱟᱪᱪᱷᱟ ᱢᱮᱱ ᱮᱫᱟᱞᱤᱧ ᱟᱪᱪᱷᱟ ᱞᱤᱧ ᱢᱮᱱ ᱮᱫᱟ ᱛᱮᱦᱮᱧᱟᱜ ᱜᱟᱞᱢᱟᱨᱟᱣ ᱫᱚ ᱱᱚᱝᱠᱟᱱᱟᱜ ᱛᱟᱦᱮᱱ ᱠᱟᱱ ᱛᱟᱞᱟᱝᱟ ᱢᱟᱱᱮ ᱡᱚᱢ ᱡᱟᱦᱟᱢ ᱞᱟᱹᱭ ᱡᱚᱢ ᱡᱚᱢ ᱵᱟᱵᱚᱫ ᱛᱮ ᱡᱟᱜᱮ ᱢᱤᱫ ᱵᱟᱨ ᱠᱟᱛᱷᱟ ᱞᱟᱹᱭ ᱛᱟᱠᱟᱫ ᱢᱮ ᱪᱮᱫ ᱠᱚ ᱡᱚᱢ ᱥᱤᱵᱤᱞ ᱥᱮ ᱪᱮᱫ ᱠᱚᱵᱚᱱ ᱡᱚᱢ ᱞᱮᱠᱷᱟᱱ ᱟᱵᱚ ᱵᱷᱟᱜᱤ ᱵᱚᱱ ᱛᱟᱦᱮᱱᱟ᱾ ᱞᱟᱹᱭ ᱛᱟᱞᱟᱝ ᱢᱮ ᱠᱟᱴᱤᱡ
ᱦᱳᱭ ᱴᱷᱤᱠ ᱵᱤᱱ ᱞᱟᱹᱭ ᱟᱠᱟᱜᱼᱟ ᱱᱚᱣᱟ ᱵᱟᱵᱚᱫ ᱛᱮᱜᱮᱞᱟᱝ ᱨᱚᱯᱚᱲᱟ ᱛᱟᱦᱚᱞᱮ᱾
ᱴᱷᱤᱠ ᱜᱮᱭᱟ ᱴᱷᱤᱠ ᱜᱮᱭᱟ
ᱡᱚᱢ ᱵᱟᱨᱮ ᱛᱮᱫᱚ ᱦᱩᱭᱩᱜ ᱠᱟᱱᱟ ᱦᱮᱸ ᱟᱵᱚᱣᱟᱜ ᱡᱚᱢ ᱢᱮᱱᱟᱜ ᱵᱷᱟᱜᱮ ᱵᱟᱹᱲᱤᱡ ᱵᱷᱟᱜᱮ ᱡᱤᱱᱤᱥ ᱫᱚ ᱵᱷᱟᱜᱮ ᱵᱟᱹᱲᱤᱡ ᱡᱤᱱᱤᱥ ᱢᱟᱱᱮ ᱵᱟᱱᱟᱨ ᱜᱮᱞᱟᱝ ᱨᱚᱯᱚᱲᱟ ᱦᱳᱭᱥᱮ ᱵᱷᱟᱜᱮᱭᱟᱜ ᱦᱚᱸ ᱵᱷᱟᱜᱮᱭᱟᱜ ᱦᱚᱸ ᱵᱟᱹᱲᱤᱡᱼᱟ ᱵᱷᱟᱜᱮ ᱵᱷᱟᱜᱮᱭᱟᱜ ᱫᱚ ᱦᱩᱭᱩᱜ ᱠᱟᱱᱟ ᱡᱮᱢᱚᱱ ᱟᱵᱚ ᱟᱵᱚ ᱱᱚᱰᱮ ᱡᱟᱦᱟᱱᱟᱜ ᱜᱮᱵᱚᱱ ᱡᱚᱢ ᱦᱮᱸ ᱢᱚᱴᱟᱢᱩᱴᱤ ᱡᱟᱦᱟᱱᱟᱜ ᱜᱮᱵᱚᱱ ᱡᱚᱢ ᱢᱚᱴᱟᱢᱩᱴᱤ ᱫᱟᱠᱟ ᱫᱚ ᱡᱚᱢ ᱛᱮᱜᱮ ᱦᱩᱭᱩᱜ ᱛᱟᱵᱚᱱᱟ ᱴᱟᱭᱤᱢ ᱨᱮ
ᱮᱠᱫᱚᱢ ᱛᱟᱹᱭ ᱮᱠᱫᱚᱢ ᱥᱟᱹᱨᱤ ᱠᱟᱛᱷᱟ ᱵᱮᱤᱱ ᱞᱟᱹᱭ ᱟᱠᱟᱫᱟ᱾
ᱦᱳᱭ ᱟᱨ ᱦᱩᱭᱩᱜ ᱠᱟᱱᱟ ᱱᱚᱛᱮ ᱫᱟᱠᱟ ᱦᱳᱭ ᱫᱟᱠᱟ ᱫᱚ ᱢᱟᱱᱮ ᱡᱟᱦᱟᱱᱟᱜ ᱜᱮᱵᱚᱱ ᱡᱚᱢ ᱫᱟᱠᱟ ᱫᱚ ᱢᱳᱴᱟᱢᱩᱴᱤ ᱴᱟᱭᱤᱢ ᱨᱮᱵᱚᱱ ᱡᱚᱢᱮᱫ ᱜᱮᱭᱟ ᱦᱳᱭᱥᱮ᱾ ᱦᱳᱭ ᱡᱚᱢ ᱦᱳᱭ ᱢᱚᱴᱟ ᱢᱩᱴᱤ ᱥᱮᱛᱟᱜ ᱵᱮᱲᱟ ᱦᱚᱭᱛᱚ ᱠᱷᱟᱡᱟᱹᱲᱤ ᱡᱚᱢ ᱦᱩᱭ ᱮᱱᱟ ᱛᱟᱨᱯᱚᱨᱮ ᱚᱱᱠᱟ ᱛᱤᱠᱤᱱ ᱥᱮᱫ ᱫᱚ ᱛᱤᱠᱤᱱ ᱫᱚ ᱵᱟᱝ ᱚᱱᱠᱟ ᱟᱴᱴᱟ ᱱᱚᱴᱟ ᱫᱚᱥ ᱟᱴᱴᱟ ᱱᱚᱴᱟ ᱥᱮᱫ ᱛᱮᱫᱚ ᱫᱟᱠᱟ ᱡᱚᱢ ᱦᱩᱭᱩᱜ-ᱟ ᱦᱳᱭ ᱥᱮ
ᱦᱳᱭ ᱦᱳᱭ
ᱛᱟᱯᱚᱨᱮ ᱱᱚᱦᱚᱭ ᱡᱩᱫᱤ ᱚᱱᱠᱟ ᱟᱨᱚ ᱯᱷᱚᱞ ᱯᱟᱠᱚᱲ ᱡᱚᱢᱟᱱᱟᱜ ᱦᱚᱸ ᱢᱮᱱᱟᱜ ᱠᱟᱫᱟ ᱚᱱᱟ ᱫᱚ ᱦᱚᱭᱛᱳ ᱟᱵᱚ ᱢᱟᱱᱮ ᱟᱵᱚ ᱱᱚᱣᱟ ᱤᱭᱟᱹ ᱥᱟᱱᱛᱟᱲ ᱫᱚ ᱵᱮᱥᱤ ᱵᱟᱠᱚ ᱡᱚᱢ ᱛᱟᱵᱚᱱᱟ ᱦᱮᱸᱥᱮ ᱚᱱᱟ ᱯᱷᱚᱞ ᱯᱟᱠᱚᱲ ᱡᱤᱱᱤᱥ ᱫᱚ
ᱵᱟᱝ ᱵᱟᱝ ᱯᱷᱚᱞ ᱯᱷᱟᱠᱚᱲ ᱡᱤᱱᱤᱥ ᱡᱚᱢ ᱞᱮᱠᱷᱟᱱ ᱢᱟ ᱫᱟᱢ ᱜᱮᱭᱟ ᱛᱚ ᱠᱤᱨᱤᱧ ᱛᱮᱦᱚ ᱵᱟᱝ ᱵᱟᱵᱚᱱ ᱠᱩᱞᱟᱹᱣ ᱫᱟᱲᱮᱭᱟᱜ-ᱟ
ᱦᱳᱭ ᱠᱤᱨᱤᱧ ᱠᱤᱨᱤᱧ ᱛᱮᱦᱚᱸ ᱢᱟᱱᱮ ᱟᱵᱚ ᱫᱚ ᱠᱤᱨᱤᱧ ᱠᱟᱛᱮᱫ ᱫᱚ ᱢᱟᱱᱮ ᱡᱚᱢ ᱫᱚ ᱚᱦᱚ ᱠᱮᱭᱟᱵᱚᱱ ᱡᱚᱢ ᱫᱟᱲᱮᱭᱟᱜ-ᱟ ᱵᱚᱱ ᱪᱮᱫᱟᱜ ᱡᱚᱢ ᱫᱟᱲᱮᱭᱟᱜ-ᱟ ᱵᱚᱱ ᱪᱮᱫᱟᱜ ᱠᱟᱨᱚᱱ ᱟᱵᱚᱣᱟᱜ ᱫᱚ ᱱᱤᱛᱚᱜ ᱫᱚ ᱫᱟᱠᱟ ᱤᱱᱯᱚᱴᱮᱱᱴ ᱢᱟᱱᱮ ᱚᱱᱟ ᱯᱷᱚᱞ ᱯᱟᱠᱚᱲ ᱫᱚ ᱦᱳ ᱮᱭᱡᱚᱱᱱᱮ ᱱᱤᱛᱚᱜ ᱫᱚ ᱚᱱᱟ ᱫᱟᱠᱟ ᱢᱟᱱᱮ ᱯᱷᱚᱞ ᱯᱟᱠᱚᱲ ᱠᱤᱨᱤᱧ ᱠᱟᱛᱮᱫ ᱡᱚᱢᱟᱱᱟᱜ ᱤᱭᱟᱹ ᱢᱮᱱᱟᱜ ᱛᱟᱵᱚᱱ ᱨᱮᱦᱚᱸ ᱢᱟᱱᱮ ᱡᱚᱢᱟᱱᱟᱜ ᱟᱵᱚᱣᱟᱜ ᱚᱫᱷᱤᱠᱟᱨ ᱢᱮᱱᱟᱜ ᱨᱮᱦᱚᱸ ᱵᱟᱵᱚᱱ ᱠᱤᱨᱤᱧ ᱠᱟᱛᱮᱫ ᱵᱟᱵᱚᱱ ᱡᱚᱢᱟ
ᱴᱷᱤᱠ ᱴᱷᱤᱠ ᱟᱫᱚ ᱡᱚᱢᱟᱜ ᱫᱚ ᱱᱚᱜ-ᱱᱚᱝᱠᱟ ᱦᱮᱸ ᱟᱪᱷᱟ ᱞᱤᱧ ᱞᱟᱹᱭᱮᱫᱟ ᱟᱹᱞᱤᱧ ᱢᱤᱫᱵᱟᱨ ᱠᱟᱛᱷᱟᱞᱤᱧ ᱞᱟᱹᱭᱮᱫᱟ
ᱞᱟᱹᱭᱵᱤᱱ
ᱡᱚᱢᱟᱜ ᱫᱚ ᱟᱵᱚ ᱵᱚᱞᱛᱮ ᱫᱚ ᱱᱤᱛᱳᱜ ᱫᱚ ᱱᱤᱛᱚᱜ ᱱᱟᱦᱟᱜ ᱡᱩᱜᱽ ᱨᱮᱫᱚ ᱧᱮᱞᱚᱜ ᱠᱟᱱᱟ ᱜᱚᱝᱠᱮ ᱟᱵᱚ ᱡᱟᱦᱟᱸ ᱴᱚᱞᱟ ᱯᱟᱲᱟ ᱠᱚᱨᱮ ᱥᱮ ᱟᱵᱚ ᱚᱲᱟᱜ ᱠᱚᱨᱮ ᱦᱚᱸ ᱱᱤᱛᱚᱜ ᱫᱚ ᱢᱟᱱᱮ ᱡᱟᱦᱟᱸ ᱫᱚ ᱥᱮᱫᱟᱭ ᱫᱚ ᱩᱞ ᱵᱤᱞᱤ ᱠᱚ ᱩᱞ ᱫᱟᱨᱮ ᱠᱚ ᱨᱚᱦᱚᱭ ᱠᱟᱱᱛ ᱠᱟᱱᱴᱷᱟᱲ ᱫᱟᱨᱮ᱾ ᱢᱟᱱᱮ ᱥᱚᱥᱚ ᱥᱚ ᱫᱟᱹᱨᱤ᱾ ᱚᱱᱟ ᱠᱚᱠᱚ ᱢᱟᱱᱮ ᱚᱲᱟᱜ ᱫᱷᱟᱨᱮ ᱚᱱᱟ ᱵᱟᱲᱜᱮ ᱠᱚᱨᱮ ᱠᱚ᱾ ᱢᱟᱱᱮᱠᱤ ᱫᱟᱨᱮ ᱠᱚ ᱨᱚᱦᱚᱭ ᱵᱟᱲᱟ ᱠᱟᱜ ᱠᱟᱱ ᱛᱟᱦᱮ-ᱟ ᱫᱟᱨᱮ᱾
ᱦᱳᱭ ᱦᱳᱭ᱾
ᱫᱚ ᱡᱟᱜᱮ ᱩᱰᱤ ᱡᱟ ᱩᱰᱤ ᱡᱚᱢ ᱧᱟᱢᱚᱜ ᱠᱟᱱ ᱛᱟᱦᱮ-ᱟ ᱟᱫᱚ ᱱᱤᱛᱚᱜ ᱫᱚ ᱚᱱᱟ ᱠᱚᱫᱚ ᱵᱟᱢ ᱨᱚᱦᱚᱭᱮᱫᱟ᱾
ᱦᱳᱭ ᱢᱟᱱᱮ ᱢᱮᱱ ᱜᱟᱭ ᱡᱟ ᱟᱨᱦᱚᱸ᱾ ᱢᱤᱫᱴᱮᱱ ᱚᱱᱟᱨᱮ ᱟᱵᱚ ᱫᱚ ᱪᱮᱫ ᱢᱟᱱᱮ ᱟᱵᱚᱣᱟᱜ ᱛᱟᱦᱮᱸ ᱞᱮᱱᱠᱷᱟᱱ ᱩᱞ ᱵᱤᱞᱮ ᱠᱤᱢᱵᱟ ᱠᱷᱮᱡᱩᱨ ᱵᱮᱞᱮ᱾ ᱠᱟᱱᱴᱷᱟᱲ ᱵᱮᱞᱮ ᱢᱟᱱᱮ ᱱᱤᱡᱮᱨᱟᱜ ᱟᱵᱚᱣᱟᱜ ᱛᱟᱦᱮᱸ ᱞᱮᱱᱠᱷᱟᱱ ᱡᱚᱢ ᱢᱟᱱᱟᱜ ᱢᱟᱱᱮ ᱨᱩᱪᱤ ᱴᱟᱜ ᱵᱟᱝ ᱛᱟᱦᱮᱱ ᱛᱟᱵᱚᱱᱟ ᱵᱟᱝ ᱥᱟᱱᱟ ᱟᱱᱤᱡ-ᱟ ᱱᱤᱡᱮᱨᱟᱜ ᱡᱚᱢ ᱫᱚ ᱦᱳᱭ᱾ ᱦᱳᱭ ᱚᱱᱮ ᱚᱱᱠᱟᱜ ᱜᱮ᱾ ᱚᱱᱠᱟ ᱜᱮ ᱡᱮᱢᱚᱱ ᱱᱤᱭᱟᱹ ᱫᱷᱟ᱾ ᱚᱱᱮ ᱟᱹᱞᱤᱧᱟᱜ ᱱᱚᱰᱮ ᱜᱮ ᱩᱞ ᱵᱤᱞᱤ ᱠᱚ ᱥᱟᱵ ᱠᱮᱫᱟ ᱢᱟᱱᱮ ᱜᱟᱡᱮ ᱤᱭᱟᱹ ᱞᱮᱱᱟ ᱜᱟᱡᱮ ᱵᱤᱞᱤᱱᱟ᱾ ᱟᱫᱚ ᱱᱤᱡᱮᱨᱟᱜ ᱛᱟᱦᱮᱱ ᱢᱟ᱾ ᱱᱤᱡᱮᱨᱟᱜ ᱛᱟᱦᱮᱱ ᱢᱟᱛᱚ ᱚᱴᱳᱢᱮᱴᱤᱠ ᱡᱚᱢ ᱟᱱᱟᱜ ᱢᱟᱱᱮ ᱮᱱᱟᱨᱡᱤ ᱴᱟᱜ ᱜᱮ ᱵᱟᱝ ᱦᱤᱡᱩᱜ-ᱟ᱾ ᱢᱟᱱᱮ ᱱᱤᱡᱮᱨ ᱡᱤᱱᱤᱥ ᱫᱚ ᱡᱚᱢ ᱵᱟᱝ ᱥᱟᱱᱟᱱᱤᱡ-ᱟ?
ᱵᱟᱝ ᱥᱟᱱᱟ ᱵᱟᱝ ᱥᱟᱱᱟ᱾
ᱦᱳᱭ ᱚᱱᱟ ᱠᱷᱟᱹᱛᱤᱨ ᱢᱟᱱᱮ ᱚᱱᱟ ᱡᱤᱱᱤᱥ ᱠᱚᱫᱚ᱾ ᱡᱟᱦᱟᱸ ᱡᱩᱫᱤ ᱥᱟᱵ ᱠᱮᱫᱟ ᱞᱤᱧ᱾ ᱢᱤᱫᱴᱮᱱ ᱫᱟᱨᱮ ᱟᱛᱳ ᱨᱮ ᱛᱟᱦᱮᱸ ᱠᱚᱜ-ᱟ ᱛᱟᱦᱚᱞᱮ ᱚᱱᱟ ᱠᱷᱟᱱ ᱫᱚ᱾ ᱢᱟᱱᱮ ᱮᱢᱚᱱ ᱠᱟᱱᱟ ᱱᱮᱛᱟᱨ᱾ ᱜᱚᱴᱟ ᱢᱟᱱᱮ ᱡᱷᱚᱛᱚ ᱦᱚᱲ ᱴᱷᱮᱱ ᱜᱮ ᱩᱞ ᱫᱟᱨᱮᱢ ᱧᱟᱢᱟ᱾ ᱟᱨ ᱢᱟᱱᱮ ᱟᱛᱳ ᱨᱮ ᱡᱟ ᱢᱮᱱᱟᱜ-ᱟ᱾ ᱮᱢᱚᱱ ᱩᱞ ᱫᱟᱨᱮ ᱠᱚ ᱢᱮᱱᱟᱜ ᱟᱠᱟᱫᱟ ᱢᱟᱱᱮ ᱡᱚᱢ ᱜᱮ ᱵᱟᱝ ᱥᱟᱱᱟ ᱟᱹᱱᱤᱡ-ᱟ᱾ ᱱᱤᱡᱮᱨᱟᱜ ᱡᱤᱱᱤᱥ ᱛᱟᱦᱮᱸ ᱞᱮᱱᱠᱷᱟᱱ᱾ ᱮᱭ ᱠᱟᱨᱚᱱ ᱛᱮ ᱟᱫᱚ ᱚᱱᱟ ᱯᱷᱚᱞ ᱯᱷᱚᱞ ᱯᱟᱠᱚᱲ ᱠᱚᱫᱚ ᱡᱚᱢᱟᱱᱟᱜ ᱤᱭᱟᱹ ᱵᱟᱹᱱᱩᱜ-ᱟ᱾ ᱩᱱᱟᱹᱜ ᱤᱱᱴᱟᱨᱮᱥᱴ ᱢᱮᱱᱟᱜ-ᱟ᱾
ᱵᱟᱹᱱᱩᱜ-ᱟ ᱟᱨ ᱟᱪᱪᱷᱟ ᱜᱚᱝᱠᱮ ᱟᱹᱞᱤᱤᱧ ᱢᱮᱱ ᱮᱫᱟ ᱟᱪᱪᱷᱟ ᱚᱱᱟ ᱡᱮᱠᱚᱵᱮᱱ ᱡᱚᱢ ᱵᱟᱲᱟ ᱟᱠᱟᱫ ᱜᱮᱭᱟ ᱥᱮ ᱵᱟᱝ?
ᱪᱮᱫ ᱠᱚ?
ᱡᱟᱦᱟᱸ ᱫᱚ ᱟᱵᱩ ᱴᱚᱞᱟ ᱯᱟᱲᱟ ᱨᱮᱜᱤ ᱵᱮᱥᱤᱨ ᱵᱷᱟᱜᱽ ᱫᱚ ᱧᱮᱞᱚᱜ-ᱟ ᱚᱱᱟ ᱛᱟᱞᱤ ᱛᱟᱞᱤ ᱵᱟᱹᱛᱤ᱾ ᱛᱟᱞᱮ ᱨᱚᱥ ᱧᱩ ᱵᱟᱲᱟ ᱦᱩᱭ ᱠᱟᱱᱟ ᱛᱟᱞᱮ ᱨᱚᱥ ᱠᱚ?
ᱦᱮᱸ ᱦᱮᱸ ᱧᱩ ᱵᱟᱲᱟ ᱦᱩᱭ ᱠᱟᱱᱟ ᱠᱷᱤᱡᱩᱨ ᱨᱮᱱᱟᱜ ᱨᱚᱥ ᱦᱚᱸ ᱧᱩ ᱵᱟᱲᱟ ᱦᱩᱭ ᱠᱟᱱᱟ᱾
ᱟᱪᱪᱷᱟ ᱟᱪᱪᱷᱟ᱾
ᱛᱟᱯᱚᱨ ᱛᱟᱞᱮ ᱨᱚᱥ ᱡᱟᱦᱟ ᱵᱤᱱ ᱛᱟᱞᱮ ᱨᱚᱥ ᱛᱟᱦᱞᱮ ᱟᱨ ᱡᱚ ᱡᱟᱦᱟ ᱢᱟᱜ ᱠᱟᱛᱮᱜ ᱠᱚ ᱡᱚᱢ ᱫᱚ?
ᱦᱮᱸ ᱦᱮᱸ ᱦᱮᱸ ᱛᱟᱞᱮ ᱵᱟᱹᱛᱤ᱾
ᱦᱳᱭ ᱦᱳᱭ ᱛᱟᱞᱮ ᱵᱟᱹᱛᱤ ᱡᱟᱦᱟ ᱠᱚ ᱞᱟᱹᱭᱟ ᱚᱱᱟ ᱠᱚ ᱚᱱᱟ ᱦᱚᱸ ᱡᱚᱢ ᱦᱚᱭ ᱜᱮ ᱚᱱᱟ ᱦᱚᱸ ᱡᱚᱢ ᱦᱳᱭ ᱠᱟᱱᱟ᱾
ᱦᱮᱸ ᱱᱚᱣᱟ ᱠᱚ ᱡᱚᱢ ᱫᱚ ᱜᱚᱝᱠᱮ ᱠᱚ ᱢᱮᱱᱟ ᱚᱱᱮ ᱠᱚ ᱢᱮᱱ ᱞᱮᱫᱟ ᱱᱚᱣᱟ ᱠᱚᱫᱚ ᱠᱳᱱᱳ ᱵᱷᱮᱡᱟᱞ ᱵᱟᱹᱱᱩᱜᱼᱟ᱾ ᱱᱚᱣᱟ ᱠᱚ ᱡᱚᱢ ᱞᱮᱫᱟ᱾ ᱱᱚᱣᱟ ᱠᱚᱫᱚ ᱯᱤᱭᱳᱨ ᱯᱨᱳᱴᱤᱱ ᱢᱮᱱᱟᱜᱼᱟ ᱮᱠᱫᱚᱢ ᱛᱮ ᱵᱟᱝ?
ᱦᱳᱭ ᱚᱱᱟ ᱱᱚᱣᱟ ᱠᱚ ᱡᱤᱱᱤᱥ ᱨᱮᱫᱚ ᱠᱳᱱᱳ ᱵᱷᱮᱡᱟᱞ ᱡᱤᱱᱤᱥ ᱵᱟᱹᱱᱩᱜᱼᱟ ᱡᱟᱦᱟᱸ ᱠᱤᱨᱤᱧ ᱠᱟᱛᱮ ᱡᱟᱦᱟᱸ ᱠᱤᱨᱤᱧ ᱠᱟᱛᱮᱫ ᱵᱚᱱ ᱡᱚᱢᱟ ᱚᱱᱟ ᱮ ᱦᱟᱮᱡᱟᱞᱱᱟ ᱛᱟᱦᱮᱫ
ᱴᱷᱤᱠ ᱴᱷᱤᱠ᱾ ᱟᱨ ᱟᱨ ᱛᱚᱣᱟ ᱵᱤᱞᱤ ᱠᱚ ᱡᱚᱢ ᱵᱟᱲᱟ ᱦᱩᱭ ᱠᱟᱱ ᱥᱚ ᱵᱤᱞᱤ ᱥᱚᱥᱚ ᱵᱤᱞᱤ ᱜᱚᱢᱠᱮ ᱦᱮᱞᱳ᱾ ᱢᱮᱱᱫᱟᱞᱤᱧ ᱥᱚᱵᱤᱞᱤ᱾ ᱦᱟ ᱦᱮᱸ ᱦᱮᱸ᱾
ᱟᱡᱚᱢᱮᱜᱼᱟ ᱵᱤᱱ ᱜᱚᱢᱠᱮ
ᱦᱮᱸ ᱟᱸᱡᱚᱢ ᱫᱟᱹᱞᱤᱧ
ᱢᱟᱱᱮ ᱡᱮᱢᱚᱱ ᱟᱵᱚ ᱡᱩᱫᱤ ᱥᱟᱵ ᱠᱮᱫᱟ ᱞᱮᱧ ᱡᱚᱢᱱᱟᱜ ᱢᱮᱱᱟᱜᱼᱟ ᱡᱚᱢ ᱛᱮᱱᱟᱜ ᱜᱮ ᱞᱟᱭ ᱦᱩᱭᱩᱜ ᱠᱟᱱᱟ ᱪᱟᱭᱞᱮ ᱠᱤᱨᱤᱧ ᱠᱟᱛᱮᱫ ᱵᱚᱱ ᱡᱚᱢᱟ ᱟᱵᱚᱣᱟᱜ ᱤᱭᱟᱹ ᱛᱟᱦᱮᱱᱟ ᱥᱚᱱᱫᱮᱦᱚ ᱛᱟᱦᱮᱱᱟ᱾
ᱴᱷᱤᱠ
ᱟᱨ ᱠᱳᱱᱴᱮᱞ ᱨᱮᱱᱟᱜ ᱡᱟᱸᱦᱟ ᱨᱮᱥᱚᱱ ᱠᱚ ᱮᱢᱟ ᱵᱚᱱᱟ ᱟᱵᱚ ᱡᱟᱸᱦᱟ ᱨᱮᱥᱚᱱ ᱠᱚ ᱮᱢᱟ ᱵᱚᱱᱟ ᱚᱱᱟ ᱚᱱᱟ ᱨᱮᱦᱚᱸ ᱥᱚᱱᱫᱮᱦᱚ ᱛᱟᱦᱮᱱ ᱛᱟᱵᱚᱱᱟ ᱞᱟᱭᱟ ᱵᱚᱱ ᱢᱟᱱᱮ ᱩᱱᱠᱩ ᱛᱠᱚ ᱟᱹᱜᱩᱭᱫᱟ ᱦᱟᱸᱰᱮ ᱠᱷᱚᱱ ᱥᱮ ᱟᱨ ᱱᱤᱡᱮ ᱡᱟᱸᱦᱟ ᱨᱚᱦᱚᱭ ᱦᱳᱲᱳ ᱨᱚᱦᱚᱭ ᱠᱟᱛᱮᱜ ᱫᱟᱞ ᱠᱟᱛᱮᱜ ᱞᱟᱹᱦᱩᱫ ᱠᱟᱛᱮᱫ ᱵᱚᱱ ᱞᱟᱹᱦᱩᱫ ᱦᱚᱪᱚ ᱠᱟᱛᱮᱫ ᱵᱚᱱ ᱡᱚᱢᱮᱜᱼᱟ ᱚᱱᱟ ᱫᱚ ᱚᱨᱤᱡᱮᱱᱟᱞ
ᱴᱷᱤᱠ ᱴᱷᱤᱠ
ᱚᱸᱰᱮ ᱟᱵᱚ ᱱᱚᱣᱟᱨᱮ ᱪᱮᱫ ᱵᱚᱱ ᱯᱟᱸᱡᱟ ᱧᱟᱢ ᱫᱟ ᱢᱟᱱᱮ ᱡᱟᱦᱟᱱ ᱡᱤᱱᱤᱥ ᱜᱮᱵᱚᱱ ᱡᱚᱢ ᱱᱤᱡᱮ ᱡᱩᱫᱤ
ᱥᱮᱸ ᱥᱮᱸ
ᱱᱤᱡᱮ ᱡᱩᱫᱤ ᱚᱱᱟ ᱡᱤᱱᱤᱥ ᱛᱮᱭᱟᱨ ᱠᱟᱛᱮᱜ ᱠᱤᱝᱵᱟ ᱨᱚᱦᱚᱭ ᱠᱟᱛᱮᱜ ᱡᱟᱦᱟᱱ ᱯᱷᱚᱞ ᱯᱟᱠᱚᱲ ᱠᱚ ᱨᱚᱦᱚᱭ ᱠᱟᱛᱮᱜ ᱱᱤᱡᱮ ᱟᱨ ᱡᱟᱸᱦᱟ ᱦᱳᱭᱳᱜ ᱠᱟᱱᱟ ᱪᱟᱭᱞᱮ ᱠᱚ ᱦᱳᱲᱳ ᱛᱚ ᱡᱟᱦᱟᱱ ᱡᱤᱱᱤᱥ ᱜᱮ ᱱᱤᱡᱮᱛᱮ ᱡᱩᱫᱤ ᱵᱮᱱᱟᱣ ᱠᱟᱛᱮ ᱵᱚᱱ ᱡᱚᱢᱟ ᱛᱟᱦᱚᱞᱮ᱾ ᱟᱵᱚ ᱣᱟᱜ ᱱᱚᱣᱟ ᱵᱷᱮᱡᱟᱞ ᱨᱮᱱᱟᱜ ᱰᱟᱣᱩᱴ ᱫᱚ ᱵᱟᱝ ᱛᱟᱦᱮᱱ ᱛᱟᱵᱚᱱᱟ
ᱴᱷᱤᱠ ᱴᱷᱤᱠ ᱟᱪᱪᱷᱟ ᱢᱟᱭ ᱥᱚ ᱵᱤᱞᱤ ᱠᱚ ᱥᱚ ᱵᱤᱞᱤ ᱠᱚᱫᱚ ᱡᱚᱢ ᱵᱟᱲᱟ ᱦᱩᱭᱩᱜ ᱟᱥᱮ ᱵᱟᱝ ᱥᱚ ᱵᱤᱞᱤ ᱥᱚᱥᱚ ᱵᱤᱞᱤ
ᱦᱚᱸ ᱟᱸᱡᱚᱢ ᱵᱟᱲᱟ ᱟᱠᱟᱫ ᱞᱤᱧ ᱥᱚᱵᱮᱞᱮ ᱠᱚ ᱛᱟᱦᱮᱸ ᱠᱟᱱᱟ ᱞᱟᱦᱟᱛᱮ ᱢᱟᱲᱟᱝ ᱯᱮ ᱯᱚᱯᱳᱱ ᱵᱚᱪᱷᱚᱨ ᱞᱟᱦᱟ ᱟᱞᱮ ᱱᱚᱣᱟ ᱫᱷᱟᱨᱮ ᱠᱚᱨᱮ ᱦᱳᱭ ᱥᱮ
ᱟᱪᱪᱷᱟ
ᱟᱫᱚ ᱟᱫᱚ ᱦᱟᱸᱜ ᱚᱱᱟ ᱫᱚ ᱟᱫᱚ ᱚᱱᱟ ᱫᱚ ᱫᱟᱨᱮ ᱫᱚ ᱚᱱᱟ ᱫᱚ ᱟᱱᱟ ᱵᱷᱤᱛᱤᱨ ᱧᱚᱜ ᱨᱮ ᱛᱟᱦᱮᱸ ᱠᱟᱱᱟ ᱛᱚ ᱟᱫᱚ ᱢᱟᱜ ᱜᱤᱰᱤ ᱠᱮᱫ ᱪᱚ ᱠᱚ ᱪᱮᱫ ᱪᱚ ᱵᱟᱝ ᱪᱟᱞᱟᱜ ᱦᱩᱭᱩᱜ ᱠᱟᱱᱟ ᱱᱮᱛᱟᱨ ᱫᱚ ᱟᱫᱚ ᱚᱱᱛᱮ ᱫᱚ ᱟᱹᱵᱤᱱ ᱫᱚᱵᱤᱱ ᱡᱚᱢ ᱵᱟᱲᱟ ᱟᱠᱟᱫᱼᱟ ᱥᱮ ᱵᱟᱝ
ᱦᱮᱸ ᱟᱞᱮᱫᱚ ᱵᱤᱨ ᱫᱷᱟᱨᱮ ᱜᱮᱞᱮ ᱯᱟᱲᱟᱜ ᱟ ᱛᱚ ᱟᱫᱚ ᱚᱱᱟ ᱥᱚᱵᱤᱞᱤ ᱥᱚᱥᱚᱵᱤᱞᱤ ᱠᱚᱫᱚ ᱵᱮᱥ ᱧᱟᱢᱚᱜ ᱜᱮᱭᱟ ᱵᱟᱜᱟᱱ ᱛᱮ ᱪᱟᱞᱟᱣ ᱞᱮᱱᱠᱷᱟᱱ ᱜᱮ ᱵᱤᱨ ᱛᱮ ᱪᱟᱞᱟᱣ ᱞᱮᱱᱠᱷᱟᱱ ᱜᱮ ᱟᱫᱚ ᱵᱟᱠᱚ ᱢᱮᱱᱟ ᱵᱚᱪᱷᱚᱨ ᱚᱱᱟ ᱫᱚ ᱵᱚᱪᱷᱚᱨ ᱨᱮᱱᱟᱜ ᱠᱟᱱᱟ ᱛᱚ ᱵᱚᱪᱷᱚᱨ ᱨᱮᱱᱟᱜ ᱡᱤᱱᱤᱥ ᱫᱚ ᱢᱤᱫ ᱫᱷᱟᱣ ᱡᱚᱢ ᱫᱚ ᱟᱹᱰᱤ ᱵᱷᱟᱜᱮᱭᱟᱜ ᱠᱟᱱᱟ᱾
ᱦᱳᱭ ᱦᱳᱭ ᱵᱚᱪᱷᱚᱨ ᱨᱮ ᱡᱟᱦᱟᱸ ᱡᱤᱱᱤᱥᱮᱢ ᱡᱚᱢᱟ ᱢᱤᱫ ᱫᱷᱟᱣ ᱚᱱᱟ ᱫᱚ ᱟᱹᱰᱤ ᱵᱷᱟᱜᱮᱭᱟ᱾
ᱦᱮᱸ ᱩᱱᱤ ᱫᱚ ᱨᱟᱱ ᱞᱮᱠᱟᱭ ᱠᱟᱹᱢᱤᱭᱟ ᱩᱱᱤ ᱠᱚ ᱢᱮᱱ ᱞᱮᱠᱟ ᱵᱟᱝ᱾
ᱮᱠᱫᱚᱢ ᱨᱟᱱ ᱞᱮᱠᱟᱹᱭ ᱠᱟᱹᱢᱤᱭᱟ᱾
ᱦᱮᱸ ᱟᱪᱪᱷᱟ ᱜᱚᱝᱠᱮ ᱟᱨ ᱢᱮᱱ ᱫᱟᱞᱤᱧ ᱟᱪᱪᱷᱟ ᱢᱟᱛᱠᱚᱢ ᱠᱚᱫᱚ ᱟᱯᱮ ᱫᱚᱯᱮ ᱧᱮᱞ ᱵᱟᱲᱟ ᱟᱠᱟᱫᱟ᱾ ᱢᱟᱛᱠᱚᱢ
ᱦᱮᱸ ᱢᱮᱱᱟᱜᱼᱟ ᱟᱞᱮ ᱱᱚᱛᱮ ᱠᱤᱪᱷᱩ ᱠᱤᱪᱷᱩ ᱫᱤᱱ ᱢᱟᱲᱟᱝ ᱜᱮ ᱢᱟᱛᱠᱚᱢ ᱢᱟᱱᱮ ᱡᱟᱦᱟᱸ ᱠᱚ ᱤᱭᱟᱹ ᱠᱟᱜᱼᱟ ᱢᱟᱛᱠᱚᱢ ᱫᱟᱨᱮ ᱠᱷᱚᱱ ᱢᱟᱛᱠᱚᱢ ᱦᱟᱞᱟᱜ ᱟᱹᱜᱩ
ᱢᱟᱛᱠᱚᱢ ᱵᱟᱦᱟ ᱡᱟᱦᱟᱸ ᱦᱮᱸ ᱦᱮᱸ
ᱦᱮ ᱢᱟ ᱞᱟᱹᱭ ᱵᱮᱱ ᱟᱡᱚᱢ ᱫᱟᱵᱤᱧ
ᱪᱮᱫᱵᱤᱱ ᱢᱮᱱᱫᱟ
ᱦᱮᱞᱳ
ᱦᱮᱸ ᱪᱮᱫ ᱵᱮᱱ ᱢᱮᱱ ᱮᱫᱟ
ᱚ ᱞᱟᱹᱭ ᱫᱟᱞᱤᱧ ᱢᱟᱛᱠᱚᱢ ᱞᱮᱴᱚ ᱵᱤᱱ ᱡᱚᱢ ᱵᱟᱲᱟ ᱠᱟᱜᱼᱟ ᱥᱮ ᱵᱟᱝ᱾
ᱡᱚᱢ ᱡᱚᱢ ᱡᱚᱢ ᱦᱮᱸ ᱮᱠᱫᱚᱢ ᱛᱮ
ᱦᱚ ᱦᱳᱭ ᱚᱱᱟ ᱚᱱᱟ ᱠᱚ ᱡᱮᱢᱚᱱ ᱠᱤᱪᱷᱩ ᱫᱤᱱ ᱢᱟᱲᱟᱝ ᱜᱮ ᱦᱟᱞᱟᱝ ᱟᱹᱜᱩ ᱠᱟᱛᱮᱜ ᱞᱮᱴᱚ ᱠᱟᱛᱮᱜ ᱡᱚᱢ ᱦᱩᱭᱱᱟ ᱟᱹᱰᱤ ᱥᱤᱵᱤᱞᱟ ᱢᱟᱛᱠᱚᱢ ᱞᱮᱴᱚ
ᱦᱳᱭ ᱦᱳᱭ ᱟᱨ ᱚᱱᱮ ᱡᱟᱦᱟᱸ ᱫᱚ ᱢᱟᱛᱼᱼ ᱢᱟᱛᱠᱚᱢ ᱨᱮᱱᱟᱜ ᱢᱟᱛᱠᱚᱢ ᱵᱟᱦᱟ ᱨᱮᱱᱟᱜ ᱡᱟᱦᱟᱸ ᱤᱱᱟᱹ ᱯᱚᱨᱮ ᱱᱤᱛᱚᱜ ᱡᱟᱦᱟᱸ ᱡᱚ ᱚᱱᱟ ᱡᱚ ᱯᱮ ᱡᱚᱢ ᱵᱟᱲᱟᱣ ᱟᱠᱟᱫ ᱜᱮᱭᱟ? ᱠᱩᱸᱭᱰᱤ ᱡᱟᱦᱟᱸ ᱵᱚᱱ ᱢᱮᱛᱟᱣᱟᱜ ᱠᱟᱱᱟ
ᱡᱟᱦᱟᱸ ᱫᱚᱠᱚ ᱡᱟᱦᱟᱸ ᱫᱚᱵᱚᱱ ᱢᱮᱛᱟᱜᱼᱟ ᱠᱩᱭᱰᱤ ᱵᱟᱝ ᱦᱳᱭ ᱚᱱᱟ ᱡᱚᱢ ᱵᱟᱲᱟ ᱦᱩᱭ ᱠᱟᱱᱟ ᱪᱮᱫᱟᱜ
ᱚᱱᱟ ᱦᱚᱸ ᱵᱚᱪᱷᱚᱨ ᱨᱮ ᱡᱚᱢ ᱫᱚ ᱟᱹᱰᱤ ᱵᱷᱟᱜᱤᱭᱟᱜ ᱠᱟᱱᱟ ᱜᱚᱝᱠᱮ ᱮᱠᱫᱚᱢ ᱛᱮ ᱢᱟᱱᱮ ᱨᱟᱱ ᱞᱮᱠᱟᱭ ᱠᱟᱹᱢᱤᱭᱟ
ᱦᱳᱭ ᱚᱱᱟ ᱠᱚ ᱡᱤᱱᱤᱥ ᱫᱚ ᱨᱟᱱ ᱞᱮᱠᱟᱭ ᱠᱟᱹᱢᱤᱭᱟ ᱟᱵᱚ ᱱᱤᱛᱚᱜ
ᱦᱮᱸ ᱞᱟᱹᱭᱵᱮᱱ
ᱡᱟᱦᱟᱸ ᱡᱟᱦᱟᱸ ᱟᱨᱚ ᱚᱱᱮ ᱵᱚᱪᱷᱚᱨ ᱨᱮ ᱵᱚᱪᱷᱚᱨ ᱨᱮ ᱡᱮᱢᱚᱱ ᱵᱚᱱ ᱤᱭᱟᱹᱭᱮᱫᱼᱟ ᱠᱳᱫᱽ ᱵᱮᱞᱮ ᱵᱟᱫᱟᱢ ᱵᱮᱞᱮ ᱾ ᱵᱟᱫᱟᱢ ᱵᱮᱞᱮ ᱵᱤᱱ ᱡᱚᱢ ᱟᱠᱟᱫᱼᱟ? ᱡᱟᱦᱟᱸ ᱫᱟᱨᱮ ᱨᱮ ᱡᱚᱜᱼᱟ ᱦᱳᱭ ᱦᱳᱭ ᱚᱱᱟ ᱟᱨ ᱚᱱᱟ ᱠᱚ ᱢᱟᱱᱮ ᱚᱱᱟ ᱵᱚᱪᱷᱚᱨ ᱛᱮᱱᱟᱜ ᱡᱤᱱᱤᱥ ᱫᱚ ᱟᱹᱰᱤ ᱜᱟᱱ ᱟᱹᱰᱤ ᱜᱮ ᱥᱤᱵᱤᱞᱟ
ᱴᱷᱤᱠ ᱴᱷᱤᱠ
ᱟᱨ ᱟᱵᱚ ᱢᱤᱫᱴᱮᱱ ᱪᱮᱫ ᱞᱮᱠᱟ ᱢᱟᱥᱮ ᱟᱵᱚ ᱡᱚᱠᱷᱚᱱ ᱛᱟᱦᱮᱱᱟ ᱛᱚᱠᱷᱚᱱ ᱫᱚ ᱵᱟᱵᱚᱱ ᱩᱭᱦᱟᱹᱨᱟ ᱡᱚᱢ ᱞᱟᱹᱜᱤᱫ ᱡᱚᱠᱷᱚᱱ ᱪᱟᱵᱟᱜᱼᱟ ᱟᱫᱚ ᱵᱚᱱ ᱞᱟᱹᱭᱟ ᱱᱚᱣᱟ ᱡᱚᱢ ᱥᱟᱱᱟ ᱟᱹᱱᱤᱡ ᱠᱟᱱᱟ ᱱᱤᱛᱚᱜ ᱫᱚ
ᱴᱷᱤᱠ ᱴᱷᱤᱠ
ᱦᱳᱭ ᱚᱱᱮ ᱚᱱᱠᱟ ᱵᱮᱯᱟᱨ ᱢᱟᱱᱮ ᱛᱟᱦᱮᱸ ᱞᱮᱱᱠᱷᱟᱱ ᱛᱟᱦᱮᱸ ᱨᱮᱫᱚ ᱡᱟᱦᱟᱱ ᱡᱤᱱᱤᱥ ᱜᱮ ᱟᱵᱚ ᱵᱟᱵᱚᱱ ᱤᱭᱟᱹᱜᱼᱟ ᱚᱱᱟ
ᱵᱟᱝ ᱵᱟᱝ
ᱦᱳᱭ ᱡᱚᱢ ᱵᱟᱝ ᱥᱟᱱᱟ ᱵᱚᱱᱟ ᱟᱨ ᱡᱚᱠᱷᱚᱱ ᱵᱟᱝ ᱛᱟᱦᱮᱱᱟ ᱟᱫᱚ ᱡᱚᱢ ᱵᱩᱡᱷᱟᱹᱜ ᱱᱤᱛᱚᱜ ᱡᱮᱢᱚᱱ ᱟᱵᱚ ᱩᱞ ᱪᱟᱵᱟᱭᱮᱱᱟ ᱟᱫᱚ ᱱᱤᱛᱚᱜ ᱫᱚ ᱡᱚᱢ ᱵᱩᱡᱷᱟᱹᱣ ᱟᱹᱱᱤᱡ ᱠᱟᱱᱟ
ᱴᱷᱤᱠ ᱴᱷᱤᱠ
ᱱᱤᱛᱚᱜ ᱫᱚ ᱤᱭᱟᱹ ᱦᱩᱭᱩᱜ ᱠᱟᱱᱟ ᱡᱟᱦᱟᱸ ᱡᱚᱢ ᱵᱩᱡᱷᱟᱹᱣᱟᱱᱤᱡ ᱠᱟᱱᱟ ᱡᱮ ᱱᱚᱣᱟ ᱪᱟᱵᱟᱭᱮᱱᱟ ᱱᱤᱛᱚᱜ ᱫᱚ ᱢᱟᱱᱮ ᱟᱹᱞᱤᱧ ᱜᱮ ᱟᱹᱞᱤᱧ ᱱᱤᱡᱮ ᱜᱮ ᱟᱫᱚ ᱱᱤᱛᱚᱜ ᱡᱚᱠᱷᱚᱱ ᱚᱲᱟᱜ ᱯᱷᱮᱰ ᱨᱮ ᱫᱟᱨᱮ ᱛᱚ ᱟᱫᱚ ᱡᱚᱠᱷᱚᱱ ᱟᱹᱞᱤᱧ ᱞᱤᱧ ᱛᱩᱫᱩᱜ ᱟᱹᱞᱤᱧ ᱩᱞ ᱪᱟᱵᱟᱭᱮᱱᱟ ᱡᱚᱢ ᱵᱩᱡᱷᱟᱹᱣ ᱟᱱᱤᱡ ᱠᱟᱱᱟ ᱦᱳᱭ ᱚᱱᱮ ᱚᱱᱮ ᱚᱱᱠᱟ
ᱠᱚᱭᱚᱜ ᱠᱚᱭᱚᱜ ᱵᱟᱲᱟ ᱠᱚᱭᱚᱜ ᱵᱟᱲᱟᱨᱮ ᱵᱷᱟᱵᱽᱱᱟ ᱧᱚᱜ ᱟᱹᱭᱠᱟ. ᱜᱼᱟ
ᱦᱳᱭ ᱦᱳᱭ ᱦᱳᱭ ᱫᱟᱨᱮ ᱫᱟᱨᱮ ᱜᱮᱞᱤᱧ ᱠᱚᱭᱚᱜ ᱵᱟᱲᱟᱭᱟ ᱞᱟᱹᱭ ᱞᱤᱧ ᱢᱟ ᱪᱟᱵᱟᱭᱮᱱᱟ
ᱮ ᱚᱱᱮ ᱟᱫᱚ ᱪᱮᱫ ᱞᱤᱧ ᱞᱟᱹᱭᱟ ᱢᱟᱱᱮ ᱚᱲᱟᱜ ᱡᱚᱠᱷᱚᱱ ᱛᱟᱦᱮᱸ ᱠᱟᱱᱟ ᱛᱚᱠᱷᱚᱱ ᱫᱚ ᱥᱩᱨ ᱠᱚᱜᱼᱟ ᱫᱩᱲᱩᱵ ᱜᱤᱰᱤ ᱠᱚᱜᱼᱟ ᱞᱤᱧ ᱧᱩᱨᱦᱩ ᱠᱚᱜᱼᱟ ᱵᱟᱹᱞᱤᱧ ᱡᱚᱴᱮᱫ ᱠᱮᱭᱟ ᱡᱟᱦᱟᱸᱭ ᱦᱮᱡ ᱠᱟᱛᱮᱜ ᱠᱚ ᱡᱚᱢ ᱠᱮᱭᱟ
ᱯᱟᱨᱥᱮᱱ ᱥᱟᱹᱨᱤ ᱠᱟᱛᱷᱟ ᱵᱮᱱ ᱞᱟᱹᱭ ᱠᱮᱫᱟ
ᱦᱳᱭ ᱚᱱᱮ ᱚᱱᱠᱟ ᱮᱢᱚᱱ ᱢᱟᱱᱮ ᱟᱫᱚᱞᱤᱧ ᱪᱤᱱᱛᱟᱹᱭᱟᱞᱤᱧ ᱞᱟᱹᱭ ᱟᱞᱤᱧ ᱱᱚᱣᱟ ᱟᱫᱚ ᱚᱱᱮ ᱫᱚ ᱪᱮᱫ ᱵᱟᱡᱟᱨ ᱨᱮᱫᱚ ᱪᱮᱫ ᱢᱟᱱᱮ ᱵᱟᱨᱚ ᱢᱟᱥ ᱩᱞ ᱛᱟᱦᱮᱱᱟ ᱛᱚ ᱵᱟᱡᱟᱨ ᱠᱚᱨᱮ ᱫᱚ ᱠᱤᱨᱤᱧ ᱠᱟᱛᱮᱜ ᱡᱚᱢ ᱟᱫᱚ ᱚᱱᱟ ᱠᱚᱫᱚ ᱢᱮᱫᱴᱮᱱ ᱡᱮᱢᱚᱱ ᱟᱵᱚ ᱦᱮᱸ ᱧᱮᱞ ᱢᱮ ᱧᱮᱞ ᱵᱤᱱ ᱦᱮᱸ ᱤᱭᱟᱹ ᱡᱟᱦᱟᱸ ᱦᱩᱭᱩᱜ ᱠᱟᱱᱟ ᱟᱵᱚ ᱵᱟᱡᱟᱨ ᱨᱮᱱᱟᱜ ᱩᱞ ᱦᱳᱭ ᱥᱮ
ᱟᱨ ᱱᱤᱡᱮ ᱱᱤᱡᱮ ᱟᱵᱚ ᱚᱱᱟ ᱵᱟᱡᱟᱨ ᱨᱮ ᱡᱟᱦᱟᱸ ᱵᱚᱲᱚ ᱩᱞ ᱱᱤᱡᱮ ᱡᱟᱦᱟᱸ ᱪᱷᱳᱴᱳ ᱩᱞ ᱟᱵᱚ ᱦᱮᱸ ᱤᱭᱟᱹ ᱨᱮᱱᱟᱜ ᱟᱛᱳ ᱨᱮᱱᱟᱜ ᱡᱚᱢ ᱨᱮ ᱟᱹᱰᱤ ᱟᱠᱟᱥᱛᱟᱵ ᱯᱟᱛᱟᱞ ᱯᱷᱟᱨᱟᱠ ᱢᱮᱱᱟᱜᱼᱟ ᱦᱳᱭ ᱥᱮ ᱱᱚᱣᱟ ᱨᱮᱱᱟᱜ ᱥᱤᱵᱮᱞ ᱟᱨ ᱦᱳᱭ ᱟᱵᱚ ᱟᱵᱚ ᱟᱵᱚ ᱱᱚᱣᱟ ᱫᱚ ᱢᱟᱱᱮ ᱢᱤᱫᱴᱮᱱ ᱡᱩᱫᱤ ᱟᱨᱦᱚ ᱵᱩᱞᱩᱝ ᱢᱟᱹᱨᱤᱡ ᱢᱟᱠᱷᱟᱣ ᱠᱟ ᱠᱟᱛᱮᱫ ᱡᱚᱢ ᱵᱟᱲᱟ ᱠᱟᱜ ᱵᱤᱱ
ᱦᱮᱸ ᱡᱚᱢ ᱡᱚᱢ ᱮᱠᱫᱚ ᱵᱩᱞᱩᱝ ᱢᱟᱹᱨᱤᱪ ᱢᱮᱥᱟ ᱠᱟᱛᱮ ᱜᱟᱢᱪᱷᱟ